ᱦᱮ ᱜᱚᱢᱠᱮ ᱨᱚᱲ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ᱾
ᱜᱚᱢᱠᱮ ᱡᱚᱦᱟᱨ ᱜᱮᱼᱼ
ᱦᱮᱸ ᱡᱚᱦᱟᱨ ᱡᱚᱦᱟᱨ
ᱪᱮᱫ ᱠᱚ ᱪᱤᱠᱟᱹ ᱵᱟᱲᱟᱭᱮᱫ ᱠᱟᱱᱛᱮ?
ᱪᱮᱫ ᱦᱚᱸ ᱵᱟᱝᱜᱮ ᱱᱤᱛᱚᱜ ᱚᱲᱟᱜ ᱠᱚᱨᱮ ᱜᱮ ᱱᱚᱚᱭ ᱫᱩᱲᱩᱵ ᱵᱟᱲᱟ ᱦᱩᱭᱟᱱᱟ᱾
ᱟᱪᱪᱷᱟ ᱛᱚ ᱚᱱᱛᱮᱱᱟ ᱦᱚᱭ ᱦᱤᱥᱤᱫ ᱠᱚ ᱚᱠᱟ ᱞᱮᱠᱟ ᱜᱚᱢᱠᱮ?
ᱦᱚᱭ ᱦᱤᱸᱥᱤᱫ ᱠᱚᱦᱟᱸᱜ ᱛᱮᱦᱮᱧ ᱜᱟᱯᱟ ᱫᱚ ᱦᱟᱸᱜ ᱩᱱᱟᱹᱜᱼᱼ ᱴᱟᱜ ᱵᱟᱝ ᱱᱟᱯᱟᱭᱟ ᱦᱟᱸᱜ ᱢᱟᱱᱮᱼᱼ ᱫᱟᱜ ᱠᱚ ᱵᱟᱭ ᱫᱟᱜ ᱡᱟᱹᱲᱤᱭᱮᱜ ᱠᱷᱟᱹᱛᱤᱨ ᱛᱮ ᱦᱟᱸᱜ ᱛᱮᱦᱤᱧ ᱜᱟᱯᱟ ᱫᱚᱢᱮ ᱥᱤᱛᱩᱝᱮᱜᱼᱟ ᱦᱟᱸᱜ ᱟᱫᱚ ᱥᱤᱛᱩᱝ ᱠᱷᱟᱹᱛᱤᱨ ᱛᱮᱦᱟᱸᱼᱼ ᱩᱱᱟᱹᱜ ᱵᱷᱟᱹᱜᱤ ᱪᱮᱦᱨᱟ ᱵᱟᱝ ᱵᱩᱡᱷᱟᱹᱜ ᱠᱟᱱᱟ᱾ ᱞᱚᱞᱚ ᱦᱚᱭ ᱠᱚ ᱦᱤᱡᱩᱜ ᱠᱟᱱᱟ ᱵᱩᱡᱷᱟᱹᱜ ᱠᱟᱱᱟ ᱫᱚᱢᱮ
ᱟᱪᱪᱷᱟ ᱟᱪᱪᱷᱟ ᱚᱱᱛᱮ ᱫᱚ ᱛᱟᱦᱚᱞᱮ ᱚᱱᱛᱮᱱᱟᱜ ᱦᱚᱭ ᱦᱤᱥᱤᱫ ᱛᱟᱦᱚᱞᱮ ᱚᱱᱠᱟ ᱵᱟᱝ? ᱛᱚ ᱟᱞᱮ ᱱᱚᱱᱛᱮ ᱦᱚᱸ ᱱᱟᱦᱟᱜ ᱫᱟᱜ ᱵᱟᱭ ᱡᱟᱹᱲᱤᱭᱫᱟ ᱢᱚᱬᱮ ᱛᱩᱨᱩᱭ ᱫᱤᱱ ᱦᱩᱭᱠᱟᱱᱟ ᱚᱱᱠᱟᱜᱮ ᱚᱱᱛᱮ ᱟᱯᱮ ᱞᱮᱠᱟᱜᱮ ᱜᱚᱨᱚᱢ ᱫᱚ ᱟᱹᱭᱠᱟᱹᱜ ᱠᱟᱱᱜᱮᱼᱼ ᱟᱫᱚ ᱚᱱᱛᱮ ᱦᱚᱸᱵᱟᱝ ᱪᱤᱠᱟᱭᱟ ᱵᱮᱱ ᱟᱫᱚ ᱥᱚᱵᱽᱡᱚ ᱠᱟᱜ ᱦᱩᱭᱩᱜ ᱠᱟᱱᱟ ᱵᱟᱝ
ᱦᱮᱸ ᱦᱮᱸ ᱦᱮᱸ
ᱛᱟᱦᱚᱞᱮ ᱜᱚᱢᱠᱮ ᱚᱱᱛᱮ ᱪᱟᱥᱟ ᱵᱟᱥᱟ ᱠᱚᱫᱚ ᱚᱠᱟ ᱞᱮᱠᱟ ᱦᱩᱭᱩᱜ ᱠᱟᱱᱟ?
ᱪᱟᱥ ᱵᱟᱥ ᱠᱚᱫᱚ ᱱᱚᱛᱮ ᱟᱞᱮ ᱫᱚ ᱢᱤᱫ ᱫᱷᱟᱣ ᱜᱮᱞᱮ ᱪᱟᱥᱟ ᱱᱚᱜ-ᱚᱭ ᱡᱟᱦᱟᱸ ᱚᱱᱟ ᱵᱚᱨᱥᱟ ᱨᱮ,
ᱦᱳᱭ ᱦᱳᱭ
ᱦᱮᱸ ᱟᱫᱚᱼᱼ ᱪᱟᱨᱟ ᱠᱚᱫᱚ ᱦᱟᱸᱜ ᱮᱨ ᱦᱩᱭ ᱟᱠᱟᱱ ᱜᱮᱭᱟ ᱟᱫᱚ ᱠᱤᱪᱷᱩ ᱫᱚ ᱦᱟᱸᱜ ᱵᱟᱹᱠᱤ ᱦᱮᱱᱟᱜ ᱜᱮᱭᱟ᱾
ᱦᱮᱸ
ᱚ ᱟᱫᱚ ᱵᱟᱭ ᱫᱟᱜ ᱡᱟᱹᱲᱤᱭ ᱠᱟᱫᱟ ᱛᱚ ᱟᱞᱮ ᱱᱚᱛᱮ ᱫᱚ ᱢᱟᱱᱮ ᱜᱷᱩᱴᱩ ᱨᱮᱞᱮ ᱮᱨ ᱛᱟᱦᱮᱱᱟᱥᱮᱼᱼ
ᱦᱳᱭ ᱦᱳᱭ
ᱚᱸ
ᱡᱟᱜᱮ
ᱚ ᱟᱯᱮ ᱚᱱᱛᱮ ᱫᱚ ᱛᱤᱱ ᱥᱟᱹᱜᱤᱧ ᱠᱷᱫᱟᱯᱮ?
ᱦᱮᱸ ᱜᱚᱝᱠᱮ ᱟᱞᱮ ᱱᱚᱱᱛᱮ ᱫᱚ ᱦᱟᱸᱜ ᱱᱤᱭᱟᱹ ᱫᱷᱟᱹᱨᱤᱡ ᱫᱚ ᱦᱩᱲᱩ ᱠᱚᱫᱚ ᱨᱚᱦᱚᱭ ᱞᱟᱹᱜᱤᱫ ᱞᱮ ᱮᱦᱚᱵ ᱞᱟᱹᱜᱤᱜ ᱵᱟᱨᱯᱮ ᱫᱤᱱ ᱯᱚᱨᱮ ᱠᱷᱟᱱᱜᱮ ᱟᱫᱚ ᱦᱚᱜᱼᱚᱭ ᱫᱟᱜ ᱡᱟᱹᱲᱤ ᱜᱮᱞᱮ ᱛᱟᱹᱜᱤ ᱦᱟᱛᱟᱲ ᱞᱮᱫᱼᱟ
ᱩᱸ
ᱵᱟᱹᱨᱥᱤᱧ ᱠᱷᱚᱱᱟᱜ ᱜᱮ ᱦᱩᱭᱩᱜ ᱠᱟᱱᱟ ᱡᱮᱼᱼ ᱫᱟᱜᱟᱭ ᱧᱮᱞᱚᱜ ᱠᱟᱱᱟ ᱨᱤᱢᱤᱞ ᱠᱚ ᱨᱟᱠᱟᱵ ᱫᱟᱭ ᱠᱟᱹᱴᱤᱡ ᱜᱮ ᱦᱩᱰᱩᱨ ᱵᱤᱡᱽᱞᱤ ᱜᱚᱫ ᱫᱟᱭ᱾ ᱟᱨ ᱫᱟᱜ ᱫᱚ ᱵᱟᱭ ᱡᱟᱹᱲᱤᱭᱮᱫᱼᱟ ᱟᱞᱮ ᱱᱚᱱᱛᱮᱱᱟᱜ ᱠᱟᱛᱷᱟ ᱟᱨᱠᱤ ᱛᱚ ᱮᱸᱰᱮᱠᱷᱟᱱ ᱱᱚᱜᱼᱚᱭ ᱦᱩᱭ ᱮᱱᱟ ᱵᱟᱨᱥᱤᱧ ᱜᱟᱱ ᱦᱩᱭᱱᱟ ᱛᱟᱹᱜᱤ ᱛᱟᱹᱜᱤ ᱛᱮ ᱜᱟᱯᱟ ᱢᱮᱭᱟᱝ ᱥᱮᱫ ᱛᱮᱜᱮᱞᱮ ᱨᱚᱦᱚᱭ ᱫᱚᱞᱮ ᱮᱦᱚᱵᱟ᱾ ᱢᱚᱱᱮᱭᱟᱜᱼᱟ ᱡᱮ ᱛᱟᱦᱞᱮ ᱮᱱᱦᱚᱸ ᱫᱟᱜ ᱢᱟ ᱵᱟᱭ ᱡᱟᱹᱲᱤᱭᱮᱫ ᱛᱟᱦᱚᱞᱮ ᱟᱫᱚ ᱢᱤᱱᱤᱥᱤᱞᱤ ᱠᱚ ᱢᱮᱱᱟᱜ ᱟ ᱛᱚ ᱟᱞᱮ ᱱᱚᱛᱮ ᱫᱚᱣᱟᱜ ᱜᱮ ᱢᱮᱱᱟᱜᱼᱟ᱾ ᱫᱚ ᱱᱚᱛᱮᱜᱮᱞᱮ ᱨᱚᱦᱚᱭ ᱟᱠᱟᱟᱜᱼᱟ ᱚᱱᱟ ᱠᱚᱫᱚ ᱦᱟᱨᱟ ᱧᱚᱜ ᱟᱠᱟᱱ ᱛᱟᱞᱮ ᱜᱮ ᱱᱚᱝᱠᱟ ᱛᱟᱦᱚᱞᱮ ᱟᱯᱮ ᱚᱱᱛᱮ ᱫᱚ ᱦᱮᱸ ᱟᱯᱮ ᱫᱚ ᱛᱟᱦᱚᱞᱮ ᱢᱤᱫ ᱡᱚᱠᱷᱚᱡ ᱜᱮᱯᱮ ᱨᱚᱦᱚᱭ ᱚᱵᱚᱪᱷᱚᱨ ᱨᱮ ᱵᱟᱝ?
ᱦᱮᱸ ᱟᱞᱮ ᱱᱚᱛᱮ ᱵᱚᱪᱷᱚᱨ ᱨᱮ ᱢᱤᱫ ᱡᱚᱠᱷᱮᱡ ᱱᱚᱛᱮ ᱫᱚ ᱢᱟᱱᱮ ᱚᱱᱠᱟ᱾ ᱢᱤᱱᱤ ᱥᱮ ᱠᱮᱱᱮᱞ ᱠᱚᱨᱮ ᱫᱚ ᱚᱱᱟ ᱠᱚᱫᱚ ᱵᱟᱹᱱᱩᱜ ᱟᱥᱮ ᱟᱞᱮ ᱫᱚ ᱚᱱᱮᱼᱼ ᱥᱮᱨᱢᱟ ᱫᱟᱲᱮ ᱫᱟᱜ ᱵᱷᱚᱨᱥᱟ ᱛᱮᱜᱮ ᱟᱨᱠᱤ᱾
ᱟᱪᱪᱷᱟ ᱟᱪᱪᱷᱟ ᱚᱻ ᱥᱟᱹᱨᱤᱜᱮᱛᱚ ᱟᱹᱰᱤ ᱫᱩᱠᱟᱱᱟᱜ ᱠᱟᱛᱷᱟ ᱠᱟᱱᱟ ᱟ ᱚᱱᱠᱟ ᱡᱩᱫᱤ ᱱᱚᱜᱼᱚᱭ ᱟᱥᱟᱲ ᱵᱚᱸᱜᱟ ᱨᱮᱱᱟᱜ ᱯᱩᱨᱟᱹ ᱦᱟᱯ ᱢᱟ ᱦᱩᱭᱮᱱ ᱜᱮ ᱦᱮᱸ ᱥᱮ ᱦᱤᱡᱩᱜ ᱠᱟᱱᱟ ᱮᱱᱛᱮ ᱨᱮᱦᱚᱸ ᱦᱳᱭ ᱚᱱᱛᱮ ᱨᱮᱦᱚᱸ ᱫᱟᱜ ᱠᱚ ᱵᱟᱭ ᱡᱟᱹᱲᱤᱭᱟᱜᱼᱟ ᱛᱚ ᱥᱟᱱᱟ ᱫᱚ ᱫᱩᱠ ᱢᱩᱦᱤᱢ ᱨᱮᱱᱟᱜ ᱫᱤᱱ ᱜᱮ ᱠᱟᱱᱟ ᱛᱚ ᱡᱟᱦᱟᱸ ᱱᱚᱜᱼᱚᱭ ᱟᱯᱮ ᱚᱱᱛᱮ ᱫᱚ ᱦᱟᱸᱜ ᱦᱟᱸ ᱫᱟᱜ ᱵᱷᱚᱨᱥᱟ ᱟᱯᱮ ᱫᱚ ᱥᱮᱨᱢᱟ ᱡᱟᱹᱲᱤ ᱵᱷᱚᱨᱥᱟ ᱯᱮ ᱨᱚᱦᱚᱭᱟ ᱛᱟᱦᱚᱞᱮ ᱚᱱᱠᱟ ᱡᱩᱫᱤ ᱵᱟᱭ ᱫᱟᱜᱟᱼᱼ ᱟᱹᱰᱤ ᱫᱩᱠ ᱨᱮᱱᱟᱜ ᱠᱟᱛᱷᱟ ᱱᱟᱦᱟᱜ
ᱦᱮᱸ ᱦᱮᱸ
ᱚ ᱮᱠᱫᱚᱢ ᱛᱟᱦᱚᱞᱮ ᱚᱱᱟ ᱟᱯᱮ ᱚᱱᱛᱮ ᱜᱮ ᱚᱱᱟ ᱢᱤᱱᱤ ᱥᱤᱞᱮ ᱠᱚᱫᱚ ᱵᱟᱹᱱᱩᱜᱼᱟ ᱥᱮ ᱪᱮᱫ?
ᱵᱟᱝ ᱵᱟᱝ ᱢᱤᱱᱤᱤᱥᱞᱮ ᱠᱚᱫᱚ ᱵᱟᱹᱱᱩᱜᱼᱟ ᱟᱞᱮᱥᱮᱫ ᱫᱚ ᱢᱟᱱᱮ ᱚᱱᱟ ᱜᱷᱩᱴᱩ ᱡᱟᱭᱜᱟ ᱠᱟᱱᱟ ᱟᱨᱠᱤ ᱢᱟᱱᱮ ᱫᱷᱤᱨᱤ ᱴᱟᱭᱤᱯ ᱟᱨᱠᱤ
ᱦᱳᱭ ᱦᱳᱭ ᱛᱟᱦᱚᱞᱮ ᱫᱟᱜ ᱨᱮᱱᱟᱜ ᱵᱮᱵᱚᱥᱛᱷᱟ ᱠᱚᱫᱚ ᱚᱠᱟ ᱞᱮᱠᱟ ᱟᱯᱮ ᱚᱱᱛᱮ?
ᱫᱟᱜ ᱨᱮᱱᱟᱜ ᱵᱮᱵᱚᱥᱛᱷᱟ ᱫᱚ ᱚᱱᱠᱟ ᱡᱟ ᱜᱟᱹᱰᱭᱟᱹ ᱠᱚᱨᱮ ᱫᱟᱜ ᱥᱮᱨᱢᱟ ᱫᱟᱜ ᱛᱮ ᱡᱟ ᱯᱮᱨᱮᱡ ᱮᱱᱟ᱾ ᱟᱨ ᱠᱩᱧ ᱠᱚ ᱢᱤᱫᱵᱟᱨ ᱦᱮᱱᱟᱜᱼᱟ ᱟᱨ ᱤᱱᱟᱹᱜᱮ
ᱟᱪᱪᱷᱟ
ᱟᱨ ᱟᱹᱛᱩᱳ ᱠᱚᱨᱮᱮᱫᱚ ᱚᱱᱠᱟ ᱟᱹᱛᱩᱳ ᱠᱚᱨᱮᱮᱫ ᱫᱚ ᱚᱱᱠᱟ ᱰᱷᱠᱚᱡ ᱠᱚᱞ ᱠᱚ ᱢᱮᱱᱟᱜᱼᱟ
ᱟᱪᱪᱷᱟ ᱛ ᱚᱱᱠᱟᱱᱟᱜ ᱥᱮᱨᱚᱠᱚᱢ ᱥᱚᱨᱠᱟᱨᱤ ᱯᱨᱚᱠᱚᱞᱯᱚ ᱠᱷᱚᱱᱟᱜ ᱚᱱᱠᱟᱱᱟᱜ ᱥᱩᱡᱳᱜᱽ ᱥᱩᱵᱤᱫᱷᱟ ᱵᱟᱝᱯᱮ ᱧᱟᱢ ᱠᱟᱜᱼᱟ?
ᱵᱟᱝ ᱵᱟᱝ ᱵᱟᱞᱮ ᱧᱟᱢ ᱠᱟᱜ ᱦᱟᱸᱜ ᱚᱱᱠᱟ ᱫᱚ ᱦᱟᱸᱜ
ᱚ ᱟ ᱛᱚ ᱛᱚ ᱚᱱᱟ ᱢᱟ ᱟᱫᱚ ᱡᱟᱭᱜᱟ ᱠᱚᱨᱮ ᱫᱚᱠᱚ ᱮᱢ ᱠᱫ ᱠᱚᱜᱮᱚ ᱡᱮᱢᱚᱱ ᱟᱞᱮᱭᱟᱜᱼᱼ ᱥᱩᱠᱨᱤ ᱠᱚ ᱮᱢ ᱠᱟᱜ ᱞᱮᱜᱮ ᱛᱚ ᱟᱥᱮ ᱚᱱᱛᱮᱮ ᱨᱮ ᱚᱱᱠᱟᱢ ᱞᱟᱹᱭ ᱠᱮᱜᱼᱟ ᱡᱮ ᱵᱟᱹᱱᱩᱜᱼᱟ ᱥᱟᱨᱤ ᱜᱟᱹ ᱟᱹᱰᱤ ᱥᱩᱞᱳᱠ ᱨᱮᱱᱟᱜ ᱠᱟᱛᱷᱟ ᱠᱟᱱᱟ᱾ ᱚᱱᱟ ᱚᱠᱛᱚ ᱨᱮᱵᱚᱱ ᱵᱟᱲᱟᱭᱟ ᱡᱮ ᱢᱤᱫᱴᱟᱱ ᱟᱸᱜᱷᱟᱨᱚᱸᱡᱽ ᱥᱮ ᱢᱤᱫᱴᱟᱱ ᱟᱛᱳ ᱨᱮ ᱵᱟᱧᱪᱟᱣ ᱛᱟᱦᱮᱸ ᱞᱟᱹᱜᱤᱫ ᱫᱟᱜ ᱛᱤᱱᱟᱹᱜ ᱜᱟ ᱞᱟᱹᱠᱛᱤ ᱢᱮᱱᱟᱜ ᱛᱟᱵᱚᱱᱟ ᱵᱼᱼ
ᱦᱮᱸ ᱦᱮᱸ ᱫᱟᱜ ᱫᱚ ᱞᱠᱛᱤ ᱢᱮᱱᱟᱜ
ᱦᱳᱭ ᱱᱤᱭᱟᱹ ᱜᱷᱟᱹᱲᱤᱡ ᱛᱮ ᱛᱟᱦᱚᱞᱮ ᱪᱮᱫ ᱠᱚ ᱪᱤᱠᱤ ᱵᱟᱲᱟᱭᱮᱫ ᱠᱟᱱᱟ?
ᱮᱠᱷᱚᱱ ᱛᱚ ᱠᱟᱹᱢᱤ ᱛᱚ ᱚᱱᱠᱟ ᱫᱚ ᱪᱮᱫ ᱦᱚᱸ ᱵᱟᱹᱱᱩᱜᱼᱟ ᱚᱱᱠᱟ ᱚᱲᱟᱜ ᱠᱚᱨᱮ ᱜᱮᱮ ᱟᱨ ᱚᱱᱠᱟ ᱚᱱᱠᱟ᱾ ᱡᱚᱠᱷᱚᱡ ᱯᱷᱟᱸᱠᱟ ᱴᱟᱭᱤᱢ ᱛᱟᱦᱮᱸᱱᱟ ᱚᱝᱠᱟ ᱳᱭ ᱰᱟᱝᱴᱝᱨᱤ, ᱢᱮᱨᱚᱢ ᱠᱚ ᱜᱩᱯᱤ ᱠᱚ ᱪᱟᱞᱟᱜ ᱦᱩᱭᱩᱜ ᱜᱮᱭᱟ᱾
ᱴᱟᱝ ᱰᱤᱭᱩᱴᱤ ᱫᱚ ᱛᱟᱦᱚᱞᱮ ᱢᱮᱱᱟᱜ ᱟᱠᱟᱫ ᱢᱤᱫᱴᱟᱝ ᱵᱟᱝ?
ᱦᱮᱸ ᱦᱮᱸ ᱰᱤᱭᱩᱴᱤ ᱢᱤᱫᱴᱮᱡ ᱫᱚ ᱢᱮᱱᱟᱜ ᱠᱟᱜ ᱜᱮᱭᱟ᱾
ᱰᱤᱭᱩᱴᱤ ᱥᱮ ᱢᱤᱜᱴᱟᱝ ᱪᱟᱠᱨᱤ ᱫᱚ ᱞᱟᱹᱭ ᱜᱟᱱᱚᱜ-ᱟ ᱱᱚᱣᱟ ᱫᱚ ᱵᱟᱝᱥᱮ?
ᱦᱮᱸ ᱦᱮᱸ ᱦᱮᱸ, ᱪᱟᱹᱠᱨᱤ ᱞᱮᱠᱟ ᱜᱮ᱾
ᱦᱳᱭ ᱢᱟᱱᱮ ᱱᱚᱜᱼᱚᱭ ᱥᱮᱛᱟᱜ ᱨᱮ ᱪᱟᱜ ᱛᱮᱢ, ᱴᱟᱭᱤᱢ ᱨᱮᱱᱟᱜ ᱵᱮᱯᱟᱨ ᱪᱟᱹᱠᱨᱤ ᱡᱟᱦᱟᱸ ᱞᱮᱠᱟ ᱵᱚᱱ ᱪᱟᱞᱟᱜᱼᱟ, ᱵᱟᱝ ᱤᱧ ᱥᱮᱛᱟᱜ ᱨᱤᱧ ᱩᱰᱩᱠ ᱮᱱᱟᱹᱧ ᱪᱟᱨᱴᱟ ᱥᱮ ᱯᱟᱸᱪᱴᱟ ᱫᱤᱜᱮ ᱤᱧ ᱪᱷᱩᱴᱤ ᱤᱧ ᱧᱟᱢᱟ ᱵᱟᱝ? ᱮᱠᱫᱚᱢ ᱛᱚ ᱚᱝᱠᱟ ᱜᱮ ᱪᱮᱫ ᱟᱢ ᱮᱸ ᱰᱟᱝᱨᱤᱢ ᱤᱫᱤ ᱠᱟᱜ ᱠᱚᱣᱟ ᱦᱚᱭᱛᱚ ᱚᱝᱠᱟ ᱵᱟᱨᱚᱴᱟ ᱥᱮ ᱫᱚᱥᱴᱟ ᱥᱮᱫ ᱯᱮ ᱪᱟᱞᱟᱜᱼᱟ ᱡᱟᱜ ᱜᱮ, ᱛᱚ ᱢᱤᱫᱴᱟᱝ ᱚᱠᱛᱚ ᱢᱮᱱᱟᱜᱼᱟ ᱡᱮ ᱵᱟᱝ ᱛᱤᱱ, ᱪᱟᱨ ᱪᱟᱨᱴᱟ ᱫᱤᱜᱮ ᱤᱧ ᱚᱲᱟᱜ ᱛᱮ ᱟᱹᱜᱩ ᱞᱟᱜᱟᱣ ᱤᱧᱟ ᱵᱟᱝ ᱥᱮ? ᱦᱚᱭ ᱚᱱᱟ ᱫᱚ ᱢᱤᱫᱴᱤᱡ ᱰᱤᱭᱩᱴᱤ ᱜᱮ ᱠᱟᱛᱷᱟᱢ ᱞᱟᱹᱭ ᱫᱟᱲᱮᱭᱟᱜᱼᱟ ᱢᱤᱫ ᱥᱟᱶᱛᱮ, ᱢᱤᱫ ᱞᱮᱠᱟᱛᱮ ᱵᱟᱝ?
ᱦᱮᱸ ᱰᱤᱭᱩᱴᱤ ᱞᱮᱠᱟ ᱜᱮ ᱱᱚᱣᱟ ᱦᱚᱸ᱾
ᱛᱟᱞᱦᱮ ᱛᱤᱱᱟᱹᱜ ᱜᱟᱱ ᱰᱟᱝᱨᱤ ᱢᱮᱨᱚᱢ ᱠᱚᱫᱚ ᱢᱮᱱᱟᱜ ᱠᱟᱜ ᱠᱚᱣᱟ?
ᱰᱟᱝᱨᱤ ᱫᱚ ᱵᱟᱨᱭᱟ ᱢᱮᱱᱟᱜ ᱠᱤᱱᱟ ᱢᱮᱨᱚᱢ ᱫᱚᱥᱴᱤ ᱢᱮᱱᱟᱜ ᱠᱚᱣᱟ᱾
ᱟᱪᱪᱷᱟ ᱟᱪᱪᱷᱟ ᱦᱳ᱾ ᱟᱪᱪᱷᱟᱳ ᱟᱯᱮ ᱵᱮᱝᱜᱚᱞ ᱫᱤᱥᱚᱢ ᱨᱮᱢᱟ ᱟᱸᱡᱚᱢᱚᱜ ᱠᱟᱱᱟ ᱡᱮ ᱰᱟᱝᱨᱤ ᱢᱮᱨᱚᱢ ᱠᱚᱫᱚ ᱚᱸ ᱰᱟᱝᱨᱤ ᱠᱚ ᱥᱮ ᱪᱮᱫ ᱚᱝᱠᱟ ᱠᱤᱨᱤᱧ ᱟᱠᱷᱨᱤᱧ ᱵᱟᱝ ᱜᱟᱱᱚᱜ ᱠᱟᱱᱟ? ᱟᱸᱡᱚᱢᱚᱜ ᱠᱟᱱ ᱫᱚ᱾
ᱦᱮᱸ ᱦᱮᱸ ᱱᱮ ᱚᱝᱠᱟ, ᱟᱸᱡᱚᱢᱚᱜ ᱠᱟᱱᱟ ᱦᱟᱸᱜ ᱾ ᱦᱮᱸ ᱱᱚᱣᱟ ᱫᱚ ᱥᱟᱹᱨᱤ ᱠᱟᱱ ᱜᱮᱭᱟ ᱦᱟᱸᱜ᱾
ᱛᱚ ᱡᱟᱦᱟᱸᱭ ᱨᱮᱱ ᱟᱹᱰᱤ ᱟᱢᱫᱟ ᱢᱮᱱᱟᱜ ᱠᱟᱜ ᱠᱚᱣᱟ ᱦᱮᱸ ᱥᱮ, ᱛᱟᱦᱚᱞᱮ ᱩᱱᱠᱩ ᱠᱚᱫᱚ ᱪᱮᱫ ᱠᱚᱯᱮ ᱪᱤᱠᱟᱹ ᱠᱚᱣᱟ ᱛᱟᱦᱚᱞᱮ ᱜᱚᱝᱠᱮ?
ᱟᱫᱚ ᱩᱱᱠᱩ ᱠᱚᱫᱚ ᱟᱫᱚ ᱪᱤᱠᱟᱹᱭᱮᱜ ᱠᱚᱣᱟ ᱠᱚ ᱟᱫᱚ ᱚᱝᱠᱟ ᱜᱮ ᱟᱹᱥᱩᱞ ᱠᱚᱣᱟ ᱠᱚ ᱟᱹᱥᱩᱞ ᱠᱟᱛᱮᱜ ᱚᱱᱠᱟ ᱟᱫᱚ ᱠᱚ ᱪᱤᱠᱟᱹᱭᱟᱠᱚ ᱟᱠᱷᱨᱤᱧ ᱛᱚ ᱵᱟᱠᱚ ᱟᱹᱠᱷᱨᱤᱧ ᱫᱟᱲᱮᱭᱟᱠᱚᱣᱟ, ᱟᱫᱚ ᱡᱩᱫᱤ ᱚᱝᱠᱟ ᱡᱩᱫᱤ ᱟᱛᱩ ᱨᱮᱜᱮ ᱡᱩᱫᱤ ᱩᱠᱩ ᱩᱠᱩ ᱛᱮ ᱡᱩᱫᱤ ᱠᱚ ᱤᱭᱟᱹ ᱫᱟᱲᱮ ᱟᱠᱚ ᱠᱷᱟᱡ ᱫᱚ ᱥᱩᱵᱤᱫᱟᱜ ᱟᱠᱚ, ᱦᱮᱸ ᱡᱮᱢᱚᱱ ᱠᱟᱛᱷᱟ ᱠᱟᱛᱷᱟ ᱡᱮ ᱦᱟᱹᱱᱤ
ᱦᱮᱸ ᱜᱚᱝᱠᱮ!
ᱦᱮᱸ ᱮᱢᱱᱤ ᱟᱹᱛᱩ ᱨᱮᱜᱮ ᱡᱩᱫᱤ ᱚᱝᱠᱟ ᱡᱩᱫᱤ ᱡᱳᱜᱟ ᱡᱳᱜ ᱛᱟᱦᱮᱱ ᱛᱟᱠᱤᱱᱟ ᱡᱮ ᱦᱮᱸ ᱤᱧ ᱱᱚᱝᱠᱟ ᱟᱞᱮ ᱨᱮᱱ ᱵᱟᱹᱱᱩᱜ ᱠᱚᱣᱟ ᱛᱟᱦᱚᱞᱮ ᱛᱟᱦᱚᱞᱮ, ᱚᱝᱠᱟ ᱠᱟᱛᱮ ᱤᱢᱟᱹᱧ ᱢ, ᱮ ᱛᱟᱦᱚᱞᱮ ᱚᱝᱠᱟ ᱠᱟᱛᱮᱜ ᱫᱚ ᱜᱟᱱᱚᱜᱼᱟ᱾
ᱵᱩᱡᱷᱟᱹᱣ ᱜᱚᱝᱠᱮ ᱚᱱᱮ ᱢᱤᱫᱴᱟᱹᱝ ᱠᱟᱛᱷᱟ ᱨᱮ ᱢᱮᱱᱟᱜ-ᱟ ᱚᱱᱮ ᱟᱸ ᱡᱟᱦᱟᱸ ᱠᱚ ᱢᱮᱛᱟᱜ ᱠᱟᱱᱟ, ᱱᱟᱦᱟᱜ ᱚᱠᱛᱚ ᱨᱮ ᱰᱟᱝᱨᱤ ᱠᱷᱚᱱᱟᱜ ᱡᱟᱦᱟᱸ ᱛᱳᱣᱟ ᱵᱚᱱ ᱧᱟᱢᱮᱜᱼᱟ, ᱰᱟᱝᱨᱤ ᱫᱚ ᱵᱟᱝ ᱠᱚ ᱞᱟᱹᱭ ᱠᱚᱣᱟ ᱩᱱᱠᱩ ᱫᱚ ᱢᱮᱛᱟᱜ ᱠᱚ ᱠᱟᱱᱟ, ᱟᱸ ᱜᱟᱹᱭ ᱜᱟᱹᱭ ᱡᱟᱸᱦᱟ ᱠᱚ ᱢᱮᱛᱟᱜ-ᱟ ᱵᱟᱝ ᱥᱮ? ᱚ, ᱟᱪᱪᱷᱟ ᱩᱱᱠᱩ ᱜᱟᱹᱭ ᱠᱷᱚᱱᱟᱜ ᱫᱚ ᱱᱚᱜ-ᱚᱭ ᱱᱟᱦᱟᱜ ᱠᱤᱪᱷᱩ ᱤᱱᱠᱟᱢ ᱫᱚ ᱜᱟᱱᱚᱜᱼᱟ, ᱤᱱ ᱠᱟᱢ ᱴᱟᱜ ᱥᱳᱨᱥ ᱢᱮᱱᱟᱜᱼᱟ ᱠᱟᱫᱟ ᱦᱮᱸ ᱥᱮ, ᱟᱪᱪᱷᱟ ᱰᱟᱝᱨᱤᱼᱼ ᱩᱨᱤᱡ ᱰᱟᱹᱝᱨᱤ ᱩᱱᱠᱩ ᱫᱚᱢ ᱪᱤᱠᱟ ᱠᱚᱣᱟ ᱥᱩᱫᱷᱩ ᱟ ᱥᱤᱭᱩᱜᱼᱼ ᱛᱚᱢ ᱫᱟᱲᱮᱭᱟ ᱠᱚᱣᱟ, ᱛᱚᱼᱼ ᱚ ᱦᱳᱭ, ᱟᱫᱚ ᱟᱞᱮ ᱚᱸᱰᱮ ᱠᱷᱚᱱᱟᱜ ᱫᱚ ᱡᱟᱦᱟᱸ ᱞᱮᱠᱟ ᱜᱩᱨᱤᱡᱽ ᱜᱮ ᱦᱩᱭ ᱦᱚᱪᱚᱱ ᱢᱟᱱᱮ ᱦᱤᱛᱚᱜ ᱱᱟᱦᱟᱜ ᱫᱤᱱ ᱨᱮ ᱡᱩᱫᱤ ᱟᱵᱚ ᱦᱟᱸᱜ, ᱵᱟᱵᱚᱱ ᱟᱠᱷᱤᱨᱤᱧ ᱫᱟᱲᱮᱭᱟ ᱠᱚᱣᱟ ᱱᱚᱣᱟ ᱫᱚ ᱟᱹᱰᱤ ᱫᱩᱠ ᱨᱮᱱᱟᱜ ᱠᱟᱛᱷᱟ ᱠᱟᱱ ᱜᱮᱭᱟ᱾ ᱵᱟᱝ?
ᱦᱮᱸ᱾
ᱜᱚᱝᱠᱮᱻ ᱠᱟᱹᱢᱤ ᱠᱟᱹᱥ, ᱠᱟᱹᱢᱤ ᱠᱟᱹᱥᱱᱤ ᱵᱮᱜᱚᱨ ᱦᱚᱸ ᱪᱮᱫ ᱥᱟᱶ ᱡᱚᱯᱲᱟᱣ ᱢᱮᱱᱟᱜ ᱵᱮᱱᱟ ᱛᱟᱦᱞᱮ ᱱᱤᱛᱚᱜ ᱫᱚ?
ᱠᱟᱹᱢᱤ ᱠᱚᱫᱚ ᱟᱹᱞᱤᱧ ᱫᱚ ᱚᱞᱚᱜ ᱨᱮ ᱡᱚᱯᱲᱟᱣ ᱦᱮᱱᱟᱜ ᱞᱤᱧᱟ᱾
ᱟᱪᱪᱷᱟ ᱟᱪᱷᱟ ᱥᱟᱸᱣᱛᱮ ᱵᱟᱝ?
ᱦᱮᱸ
ᱟᱸ ᱱᱤᱛᱚᱜ ᱫᱚ ᱪᱟᱞᱟᱜ ᱠᱟᱱᱟᱼᱼ
ᱱᱤᱛᱚᱜ ᱟᱹᱞᱤᱧᱟᱸᱜ ᱚᱞᱚᱜ ᱯᱟᱲᱦᱟᱜ ᱫᱚ ᱮᱢ ᱤ ᱪᱟᱞᱟᱜ ᱠᱟᱱᱟ ᱟᱫᱚ ᱦᱟᱸᱜ ᱱᱮᱥ ᱜᱮ ᱦᱟᱸᱜ ᱠᱚᱢᱯᱞᱤᱴᱚᱜ ᱛᱟᱹᱞᱤᱧᱟ ᱦᱟᱸᱜᱼᱼ
ᱟᱪᱪᱷᱟ ᱟᱪᱪᱷᱟ ᱛᱟᱞᱦᱮ ᱜᱚᱝᱠᱮ ᱟᱯᱮ ᱵᱮᱝᱜᱚᱞ ᱫᱤᱥᱚᱢ ᱨᱮᱢᱟᱼᱼ ᱪᱤᱠᱤ ᱨᱮᱱᱟᱜ ᱚᱠᱟ ᱞᱮᱠᱟ ᱯᱟᱥᱱᱟᱣ ᱠᱚ ᱦᱩᱭᱩᱜ ᱠᱟᱱᱟ ᱠᱟᱹᱴᱤᱡ ᱞᱟᱹᱭ ᱞᱮᱠᱷᱟᱱ ᱱᱟᱯᱟᱭ ᱠᱚᱜᱼᱟ?
ᱦᱮᱸ ᱦᱮᱸ ᱪᱤᱠᱼᱼ ᱪᱤᱠᱤ ᱠᱚᱫᱚ ᱦᱟᱸᱜ ᱵᱮᱝᱜᱚᱞ ᱨᱮᱫᱚᱵᱟ ᱵᱷᱟᱜᱤ ᱜᱮ ᱯᱟᱥᱱᱟᱣ ᱠᱟᱱᱟ ᱢᱟᱱᱮᱼᱼ ᱦᱟᱭ ᱤᱥᱠᱩᱞ ᱨᱮᱦᱚᱸ ᱪᱟᱞᱟᱜ ᱠᱟᱱ ᱜᱮᱭᱟ ᱩᱸ ᱼᱼ
ᱟᱪᱪᱷᱟ᱾
ᱟᱨ ᱟᱨ ᱠᱚᱞᱮᱡᱽ ᱤᱭᱩᱱᱤᱵᱷᱟᱨᱥᱤᱴᱤ ᱨᱮᱦᱚᱸ ᱪᱟᱞᱟᱜ ᱠᱟᱱᱟ᱾
ᱡᱟᱠ ᱜᱮ ᱚ ᱛᱟᱦᱞᱮ ᱤᱭᱩᱱᱤᱵᱷᱟᱨᱥᱤᱴᱤ ᱦᱟᱹᱵᱤᱡᱽ ᱛᱟᱞᱦᱮ ᱯᱮ ᱼᱼ ᱛᱟᱞᱦᱮ ᱱᱤᱛᱚ ᱫᱚ ᱟᱸ ᱛᱤᱭᱟᱹᱜ ᱠᱟᱜᱼᱟᱭ ᱵᱟᱝ ᱟᱹᱰᱤ ᱱᱟᱯᱟᱭ ᱠᱟᱛᱷᱟ ᱛᱚ᱾ ᱛᱟᱞᱦᱮ ᱜᱚᱝᱠᱮᱼᱼ ᱟᱸ ᱡᱩᱫᱤ ᱟᱯᱮ ᱚᱱᱛᱮ ᱱᱟᱜ ᱥᱚᱱᱫᱷᱟᱱ ᱠᱚ ᱞᱟᱹᱭ ᱞᱮᱠᱷᱟᱱ ᱱᱟᱯᱟᱭ ᱠᱚᱜᱼᱟ ᱟᱫᱚ ᱦᱟᱸᱜᱼᱼ ᱟᱞᱮ ᱦᱚᱸ ᱥᱮ ᱪᱟᱞᱟᱣ ᱠᱟᱛᱮᱼᱼ ᱚᱞᱚᱜ ᱯᱟᱲᱦᱟᱣ ᱥᱟᱱᱟ ᱠᱟᱱ ᱜᱮ ᱛᱚ ᱚᱞᱪᱤᱠᱤ ᱫᱚ ᱛᱟᱦᱞᱮᱼᱼ ᱛᱤᱱᱟᱹᱜ ᱴᱟᱢ ᱵᱟᱲᱟᱭᱟ ᱜᱚᱢᱠᱮ?
ᱚᱞ ᱪᱤᱠᱤ ᱵᱟᱲᱟᱭ ᱜᱤᱭᱟᱹᱟᱹᱧ ᱵᱷᱟᱜᱤ ᱜᱮ᱾
ᱪᱤᱠᱤ ᱛᱟᱦᱞᱮ ᱟᱢ ᱚᱞᱪᱤᱠᱤ ᱛᱮ ᱟᱢᱫᱚᱢ ᱯᱟᱲᱦᱟᱜ ᱠᱟᱱᱟ ᱥᱮ ᱵᱟᱝ ᱜᱚᱢᱠᱮᱼᱼ
ᱦᱮᱸ ᱚᱞᱪᱤᱠᱤ ᱢᱟᱱᱮ ᱯᱟᱲᱦᱟᱜ ᱦᱩᱭᱩᱜ ᱜᱮᱭᱟ ᱢᱟᱱᱮ ᱚᱞ ᱠᱚᱼᱼ ᱚᱞ ᱠᱩ ᱯᱟᱲᱦᱟᱣ ᱠᱩ ᱢᱟᱱᱮ ᱚᱞ ᱪᱤᱠᱤ ᱫᱚ ᱡᱚᱛᱚᱜᱮ ᱟᱨᱠᱤᱱ ᱫᱟᱲᱮᱭᱟᱜ ᱜᱮᱭᱟ ᱟᱨᱠᱤᱼᱼ
ᱵᱮᱥ ᱟᱹᱰᱤ ᱱᱟᱯᱟᱭ ᱱᱟᱯᱟᱭ ᱥᱟᱹᱨᱤᱜᱮ ᱢᱤᱫᱴᱟᱝ ᱥᱟᱱᱛᱟᱲ ᱦᱩᱭ ᱠᱟᱛᱮᱜ ᱡᱩᱫᱤᱼᱼ ᱚᱞᱪᱤᱠᱤ ᱮᱸ ᱵᱟᱵᱚᱱ ᱥᱮᱸᱬᱟᱭᱟ ᱥᱮ ᱵᱟᱵᱚᱱ ᱵᱟᱲᱟᱭᱟ ᱱᱚᱶᱟ ᱫᱚ ᱟᱹᱰᱤ ᱞᱟᱡᱟᱣ ᱨᱮᱱᱟᱜ ᱠᱟᱛᱷᱟ ᱠᱟᱱᱟ ᱥᱮ ᱵᱟᱝ ᱜᱚᱝᱠᱮ᱾
ᱦᱮᱸ ᱦᱮᱸ ᱦᱮᱸ
ᱚᱱᱟ ᱠᱟᱛᱷᱟ ᱠᱟᱱ ᱡᱮ ᱡᱩᱫᱤᱳ ᱢᱤᱫᱴᱟᱝ ᱥᱟᱱᱛᱟᱲ ᱦᱩᱭ ᱠᱟᱛᱮ ᱟᱨ ᱟᱢᱼᱼ ᱚᱞ ᱪᱤᱠᱤ ᱵᱟᱢ ᱵᱟᱰᱟᱭᱟ ᱛᱚ ᱚᱱᱟᱫᱚ ᱟᱹᱰᱤ ᱞᱟᱡᱟᱣ ᱨᱮᱱᱟᱜ ᱠᱟᱛᱷᱟ ᱢᱟᱱᱮ ᱫᱩᱨᱼᱼ ᱢᱮᱱᱟᱜ ᱠᱟᱫᱟ ᱡᱮ ᱩᱸᱼᱼ ᱜᱚᱝᱠᱮ ᱢᱤᱫᱴᱟᱝ ᱚᱱᱟ ᱠᱟᱛᱷᱟ ᱞᱟᱹᱭ ᱞᱮᱠᱷᱟᱱ ᱢᱤᱫᱴᱟᱝ ᱠᱟᱛᱷᱟ ᱞᱤᱧ ᱞᱟᱹᱭᱮᱜᱼᱟ ᱡᱮ ᱼᱼ ᱧᱮᱞ ᱦᱩᱭ ᱠᱟᱱᱟ ᱟᱫᱚᱢ ᱟᱫᱚᱢ ᱟᱸ ᱠᱤᱪᱷᱩ ᱦᱚᱲ ᱠᱚᱫᱚ ᱟᱸ ᱚᱠᱚᱭ ᱠᱚᱫᱚ ᱼᱼ ᱥᱟᱱᱛᱟᱲ ᱠᱟᱱ ᱨᱮᱦᱚᱸᱭ ᱩᱰᱤᱭᱟᱹ ᱛᱮ ᱨᱚᱲᱮᱜᱼᱟ ᱦᱤᱱᱫᱤ ᱛᱮ ᱨᱚᱲᱮᱜᱼᱟ ᱦᱮᱸ ᱥᱮ᱾ ᱵᱟᱭ ᱨᱚᱲᱮᱜᱼᱟ ᱟᱡᱜᱮ᱾ ᱟᱭᱟᱜ ᱱᱤᱡᱮᱨᱟᱜ ᱯᱟᱹᱨᱥᱤ ᱛᱮ ᱵᱟᱭ ᱨᱚᱲᱮᱜᱼᱟ ᱞᱟᱡᱟᱜ ᱠᱟᱱᱟ ᱦᱚᱲ ᱥᱟᱢᱟᱝ ᱠᱚᱨᱮ ᱦᱮᱸ ᱥᱮ᱾ ᱮᱸ ᱥᱟᱸᱱᱛᱟᱲ ᱠᱟᱹᱱᱟᱹᱧ ᱪᱮᱠᱟᱧ ᱨᱚᱲᱟ ᱦᱚᱲ ᱥᱟᱢᱟᱝ ᱠᱚᱨᱮ᱾ ᱚᱝᱠᱟ ᱠᱤ ᱧᱮᱞ ᱵᱟᱲᱟᱣ ᱠᱟᱫ ᱠᱚᱣᱟᱢ ᱚᱱᱠᱟᱱ ᱦᱚᱲ?
ᱵᱟᱝ ᱚᱱᱠᱟ ᱱᱚᱛᱮ ᱟᱞᱮᱥᱮᱫ ᱫᱚ ᱦᱟᱸᱜ ᱚᱱᱠᱟ ᱫᱚ ᱦᱟᱸᱜ ᱵᱟᱭ ᱧᱮᱞ ᱵᱟᱲᱟᱣ ᱠᱟᱱᱟ᱾
ᱮᱱ ᱵᱟᱲᱟᱜᱟ ᱡᱟᱱᱤ ᱥᱟᱢᱼᱼ
ᱦᱮᱸ ᱟᱫᱚ ᱚᱝᱠᱟ ᱢᱤᱫ ᱵᱟᱨ ᱩᱝᱠᱩᱼᱼ ᱢᱤᱫ ᱵᱟᱨ ᱡᱟᱦᱟᱸᱭ ᱡᱩᱫᱤ ᱩᱝᱠᱩ ᱢᱟᱱᱮ ᱵᱟᱡᱟᱨ ᱨᱮ ᱠᱚ ᱛᱟᱦᱮᱱ ᱠᱟᱱᱟ ᱩᱝᱠᱩᱼᱼ ᱚ ᱩᱝᱠᱩ ᱠᱩᱜ ᱠᱷᱮᱛᱨᱮ ᱨᱮ ᱚᱱᱟ ᱠᱚᱫᱚ ᱧᱮᱞᱚᱜ ᱠᱟᱱᱟ ᱢᱟᱱᱮ ᱩᱱᱠᱩ ᱢᱟᱱᱮ ᱫᱤᱠᱩᱛᱮ ᱢᱟᱱᱮ ᱵᱮᱥᱤ ᱠᱚ ᱨᱚᱲᱮᱫᱼᱟ ᱫᱤᱠᱩ, ᱥᱮ ᱦᱤᱱᱫᱤ ᱾ ᱩᱱᱠᱩ ᱜᱮ ᱦᱮ ᱦᱮᱸ ᱦᱮᱸ ᱦᱮᱸ ᱦᱮᱸ ᱾ ᱟᱫᱚ ᱩᱱᱤ ᱡᱮ ᱢᱤᱫ ᱠᱟᱹᱴᱤᱡ ᱠᱷᱚᱱᱟᱜ ᱡᱮ, ᱵᱟᱡᱟᱨ ᱨᱮᱭ ᱛᱟᱦᱮᱱ ᱠᱟᱱᱟ ᱚᱱᱟ ᱠᱷᱟᱹᱛᱤᱨ ᱛᱮ ᱟᱨ ᱠᱤᱪᱷᱩ ᱠᱤᱪᱷᱩ ᱫᱚ ᱦᱮᱱᱟᱜ ᱠᱚᱣᱟ᱾ ᱡᱮ ᱦᱮᱸ ᱵᱟᱡᱟᱨ ᱨᱮᱠᱚ ᱛᱟᱦᱮᱱ ᱠᱟᱱ ᱨᱮᱦᱚᱸ ᱥᱟᱱᱛᱟᱲ ᱛᱮᱠᱚ ᱨᱚᱲᱟ᱾
ᱦᱳᱭ ᱟᱫᱚ ᱜᱚᱝᱠᱮ ᱱᱚᱜᱼᱚᱭ ᱡᱮᱼᱼ ᱥᱟᱱᱛᱟᱲ ᱛᱮ ᱵᱟᱝᱠᱚ ᱨᱚᱲᱮᱫᱼᱟ ᱛᱚ ᱱᱚᱣᱟ ᱫᱚ ᱛᱤᱱᱟᱹᱜ ᱜᱟ ᱡᱚᱛᱷᱟᱛᱚᱜ ᱠᱟᱱᱟ ᱢᱟᱱᱮ ᱱᱚᱣᱟᱠᱤ ᱴᱷᱤᱠ ᱜᱮᱭᱟ ᱡᱮ? ᱥᱟᱱᱛᱟᱲ ᱦᱳᱭ ᱠᱟᱛᱮᱜ ᱥᱟᱱᱛᱟᱲ ᱛᱮ ᱵᱟᱭ ᱨᱚᱲ ᱫᱟ ᱟᱢ ᱪᱮᱫ ᱢᱚᱱᱮ ᱜᱚᱝᱠᱮ?
ᱱᱚᱣᱟ ᱫᱚ ᱵᱟᱭ ᱴᱷᱤᱠᱚᱜ ᱠᱟᱱ ᱜᱮᱭᱟ ᱦᱮᱸ ᱟᱫᱚᱼᱼ ᱵᱟᱡᱟᱨ ᱨᱮᱠᱚ ᱛᱟᱦᱮᱱ ᱠᱟᱱᱟ ᱴᱷᱤᱠ ᱜᱮᱭᱟ ᱟᱫᱚ ᱵᱟᱡᱟᱨ ᱨᱮ ᱡᱚᱠᱷᱚᱡ ᱮᱢ ᱛᱟᱦᱮᱱᱟ ᱛᱚᱼᱼ ᱚᱠᱚᱭ ᱪᱮᱫᱞᱮᱠᱟᱱ ᱦᱚᱲ ᱥᱟᱞᱟᱜ ᱮᱢ ᱨᱚᱲᱟ ᱚᱱᱠᱟᱱ ᱥᱟᱞᱟᱜ ᱜᱮᱼᱼ ᱨᱚᱲ ᱫᱚ ᱩᱪᱤᱛ ᱠᱟᱱᱟ ᱡᱮᱦᱮᱛᱩ ᱡᱚᱠᱷᱚᱡ ᱵᱟᱡᱟᱨ ᱨᱮᱠᱚ ᱛᱟᱦᱮᱱ ᱠᱟᱱᱟ ᱫᱤᱠᱩ ᱥᱟᱞᱟᱜ ᱠᱚ ᱨᱚᱲ ᱠᱷᱟᱡ ᱫᱚᱼᱼ ᱫᱤᱠᱩ ᱛᱮᱜᱮ ᱨᱚᱲ ᱡᱚᱠᱷᱚᱱ ᱟᱹᱛᱩᱳ ᱫᱤᱥᱚᱢ ᱦᱤᱡᱩᱜ ᱠᱟᱱᱟ᱾ ᱩᱱ ᱥᱩᱚᱢᱚᱭ ᱫᱚ ᱥᱟᱱᱛᱟᱲ ᱛᱮᱜᱮ ᱨᱚᱲ ᱩᱪᱤᱛ ᱠᱟᱱ ᱛᱟᱭᱟ᱾
ᱡᱚᱛᱷᱟᱛ ᱠᱟᱛᱷᱟᱢ ᱞᱟᱹᱭ ᱠᱮᱫᱟᱼᱼ ᱤᱧ ᱱᱚᱣᱟ ᱫᱚ ᱠᱟᱛᱷᱟ ᱫᱚ ᱢᱮᱱ ᱥᱟᱨᱤᱣᱟᱜᱼᱟ ᱠᱟᱛᱷᱟ ᱦᱩᱭᱩᱜ ᱠᱟᱱᱟ ᱡᱩᱫᱤᱼᱼ ᱟᱵᱚ ᱵᱚᱱ ᱧᱮᱞᱟ ᱦᱩᱭᱩᱜ ᱠᱟᱱᱟ ᱡᱟᱦᱟᱸ ᱜᱩᱨᱩ ᱜᱚᱝᱠᱮ ᱞᱟᱹᱭ ᱠᱟᱜᱼᱟ ᱡᱮᱼᱼ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢᱦᱚᱸ ᱢᱮᱱᱟᱢᱟ᱾ ᱚᱞ ᱮᱢ ᱟᱫ ᱞᱮᱨᱮ‌, ᱨᱚᱨ ᱮᱢ ᱟᱫ ᱞᱮᱨᱮ, ᱫᱷᱚᱨᱚᱢ ᱟᱫ ᱞᱮᱨᱮ ᱟᱢ ᱦᱚᱢ ᱟᱫᱚᱜᱼᱟ᱾ ᱱᱚᱣᱟ ᱠᱟᱛᱷᱟ ᱫᱚ ᱥᱟᱹᱨᱤ ᱠᱟᱛᱷᱟ ᱠᱟᱱᱟ ᱡᱩᱫᱤ ᱟᱵᱚᱣᱟᱜ ᱱᱤᱡᱮᱨᱟᱜ ᱯᱟᱨᱥᱤᱼᱼ ᱴᱤᱠᱤ ᱱᱤᱡᱨᱟ ᱪᱤᱠᱤ ᱱᱤᱡᱨᱟᱢ ᱚᱜᱚᱭ ᱡᱫᱤ ᱵᱚᱱ ᱦᱤᱲᱤᱧᱟ ᱥᱮᱼᱼ ᱥᱟᱹᱨᱤ ᱠᱟᱛᱮ ᱟᱵᱚᱣᱟᱜ ᱡᱟᱦᱟᱸ ᱪ ᱠᱟᱱᱟ ᱚᱱᱟ ᱦᱤᱲᱤᱧᱚᱜᱼᱟ ᱦᱮᱸᱥᱮ,
ᱦᱩᱸ ᱦᱮᱸ ᱜᱚᱝᱠᱮ ᱱᱟ ᱮᱠᱟᱞ ᱮᱠᱟᱞ᱾
ᱟᱢ ᱛᱤᱨᱮᱢ ᱞᱟᱹᱭᱟ᱾ ᱡᱟᱦᱟᱸ ᱛᱤᱱᱟᱹᱜ ᱱᱝᱠᱟᱭᱫᱟ ᱚᱱᱟ ᱫᱚ ᱥᱟᱨᱤ ᱟᱹᱰᱤ ᱫᱩᱠ ᱨᱮᱱᱟᱜ ᱠᱟᱛᱷᱟ ᱠᱟᱱᱟ ᱦᱮᱸ ᱵᱟᱝ? ᱛᱟᱦᱚᱞᱮᱼᱼ ᱥᱚᱠᱩᱞ ᱞᱮᱵᱮᱞ ᱥᱮ ᱟᱭᱥᱤᱮᱥ ᱦᱩᱰᱤᱧ ᱤᱭᱟ ᱠᱷᱚᱱᱟᱜ ᱜᱮ ᱟᱯᱮ ᱚᱱᱛᱮ ᱫᱚ ᱟᱞᱼᱪᱤᱠᱤᱼᱼ ᱪᱤᱠᱤᱱᱟ ᱪᱟᱨᱪᱟ ᱫᱚ ᱟᱰᱤ ᱡᱳᱨ ᱪᱟᱞᱩ ᱠᱟᱱᱟ ᱵᱟᱝ?
ᱦᱮᱸ ᱦᱮᱸ ᱢᱟᱱᱮ, ᱟᱭᱥᱤᱰᱤᱭ ᱮᱥ ᱨᱮ ᱦᱜ ᱚᱱᱠᱟ ᱫᱚ ᱦᱜ ᱵᱟᱝ ᱧᱮᱞ ᱠᱟᱱᱟ ᱛᱚᱵᱮ ᱯᱨᱟᱭᱢᱟᱨᱤ ᱠᱷᱚᱱᱟᱜ ᱫᱚᱼᱼ ᱤ ᱪᱟᱞᱟᱜ ᱠᱟᱱ ᱜᱮᱭᱟ᱾
ᱟᱪᱪᱷᱟ ᱾ ᱠᱟᱱ ᱜᱮ ᱟᱹᱰᱤ ᱱᱟᱯᱟᱭ ᱠᱟᱛᱷᱟ ᱱᱚᱜ ᱚᱭ ᱡᱮ ᱟᱸᱡᱚᱢ ᱦᱩᱭᱱᱟ ᱡᱮ ᱵᱟᱝ ᱟᱵ ᱫᱤᱥᱚᱢ ᱨᱮᱼᱼ ᱛ ᱚᱞᱚᱜ ᱯᱟᱲᱦᱟᱜ ᱟᱹᱰᱤ ᱡᱳᱨ ᱪᱟᱞᱟᱜ ᱠᱟᱱᱟ ᱱᱚᱣᱟ ᱟᱹᱰᱤ ᱨᱟᱹᱥᱠᱟᱹ ᱵᱩᱡᱷᱟᱹᱣ ᱠᱟᱱᱟ ᱱᱚᱛᱮ᱾
ᱦᱮᱸ ᱦᱮᱸ᱾
ᱱᱤᱡᱮᱨᱟᱜ ᱦᱚᱸ ᱚᱱᱟ ᱠᱚᱫᱚ ᱵᱟᱰᱟᱭ ᱢᱮᱱᱟᱜ ᱟᱠᱟᱫ ᱜᱮᱭᱟ ᱮᱱᱛᱮᱦᱚᱸᱼᱼ ᱵᱩᱡᱷᱟᱹᱣ ᱧᱟᱢ ᱞᱮ ᱡᱮ ᱱᱩᱱᱟᱹᱜ ᱥᱟᱹᱜᱤᱧ ᱦᱟᱹᱵᱤᱡ ᱚᱱᱛᱮ, ᱪᱟᱞᱟᱜ ᱠᱟᱱᱟ ᱚᱞᱚᱜ ᱯᱟᱲᱟ ᱥᱟᱹᱨᱤᱜᱮ ᱟᱹᱰᱤ ᱱᱟᱯᱟᱭ ᱵᱩᱡᱷᱟᱹᱣ ᱮᱱᱟ ᱦᱮᱸ᱾ ᱦᱮᱸ ᱜᱚᱢᱠᱮ ᱛᱟᱞᱦᱮ ᱟᱯᱮ ᱚᱱᱛᱮ ᱫᱚ ᱚᱱᱟᱼᱼ ᱚ ᱦᱩᱲᱩ ᱵᱮᱜᱟᱨ ᱦᱚᱸ ᱟᱨ ᱪᱮᱫ ᱠᱚᱯᱮ ᱨᱚᱦᱚᱭ ᱜᱮᱭᱟ ᱛᱟᱦᱚᱞᱮ?
ᱦᱩᱲᱩ ᱫᱚ ᱚᱱᱠᱟᱼᱼ ᱥᱚᱵᱽᱡᱤ ᱠᱚᱠᱚ ᱪᱟᱥ ᱜᱮᱭᱟ ᱟᱫᱚ ᱥᱚᱵᱡᱤ ᱫᱚ ᱢᱟᱱᱮ ᱚᱲᱟᱜ ᱨᱮ ᱡᱚᱢ ᱞᱮᱠᱟ ᱜᱮᱠᱚ ᱪᱟᱥᱟ, ᱵᱮᱥᱤ ᱫᱚ ᱚᱱᱠᱟ᱾ ᱵᱟᱡᱟᱨ ᱛᱮ ᱤᱫᱤ ᱞᱟᱹᱜᱤᱫ ᱫᱚ ᱚᱱᱠᱟ ᱠᱷᱩᱵ ᱢᱤᱫᱵᱟᱨ ᱦᱚᱲ ᱜᱮᱠᱚ ᱪᱟᱥᱟ᱾ ᱩᱱᱠᱩ ᱢᱟᱱᱮ ᱩᱱᱠᱩ ᱠᱩᱧ ᱛᱟᱦᱮᱱ ᱦᱮᱱᱟᱜ ᱛᱟᱠᱚᱣᱟ ᱡᱟᱦᱟᱸᱭ ᱠᱚᱣᱟᱜ ᱟᱫᱚᱼᱼ ᱩᱱᱠᱩ ᱜᱮ ᱟᱫᱚ ᱢᱟᱱᱮ‌ᱼᱼ ᱡᱟᱹᱥᱛᱤ ᱧᱚᱜ ᱪᱟᱥ ᱠᱟᱛᱮᱫ ᱵᱟᱡᱟᱨ ᱨᱮᱠᱚ ᱟᱠᱷᱨᱤᱧᱟ ᱟᱨ ᱚᱸᱰᱮ ᱠᱷᱚᱱᱟᱜ ᱟᱠᱚ ᱠᱚᱼᱼ ᱟᱹᱥᱩᱞᱚᱜᱼᱟ ᱟᱨᱠᱤ ᱟᱨᱼᱼ